ᱦᱮᱞᱳ
ᱦᱮᱞᱳ
ᱦᱮᱸ ᱦᱮᱞᱳ ᱜᱚᱢᱠᱮ ᱡᱚᱦᱟᱨ ᱜᱮ᱾
ᱡᱚᱦᱟᱨ ᱜᱮ ᱜᱚᱝᱠᱮ᱾
ᱦᱮᱸ ᱦᱮᱸ ᱡᱚᱦᱟᱨ ᱡᱚᱦᱟᱨ᱾
ᱡᱚᱦᱟᱨ ᱜᱮ
ᱦᱮᱸ ᱠᱚᱭᱮ ᱦᱮᱸ ᱜᱚᱝᱠᱮ ᱱᱚᱜᱼᱚᱭ ᱢᱟᱴᱷ ᱥᱮᱫ ᱨᱮᱜᱮ ᱢᱮᱱᱟᱜ ᱟᱠᱟᱫ ᱞᱤᱧᱟᱹ ᱢᱟᱴᱷ ᱥᱮᱫ ᱨᱮ᱾
ᱟᱪᱪᱷᱟ ᱟᱪᱪᱷᱟ
ᱦᱮᱡ ᱟᱠᱟᱱᱟᱞᱤᱧ ᱱᱚᱜ ᱚᱭ ᱠᱟᱹᱴᱤᱡ, ᱦᱮᱸ ᱦᱮᱸ ᱱᱟᱯᱟᱭ ᱜᱮᱭᱟᱞᱤᱧ ᱫᱚ ᱟᱹᱰᱤ ᱱᱟᱯᱟᱭ᱾ ᱟᱹᱵᱤᱱ ᱚᱠᱟ ᱞᱮᱠᱟ ᱢᱮᱱᱟᱜ ᱵᱤᱱᱟ᱾
ᱟᱹᱞᱤᱧ ᱦᱚᱸ ᱱᱟᱯᱟᱭ ᱜᱮ᱾
ᱦᱮᱸ ᱦᱮᱸ ᱫᱤᱭᱮ ᱫᱤᱭᱮ ᱚᱠᱟ ᱥᱮᱫ ᱨᱮ ᱢᱮᱱᱟᱜ ᱟᱠᱟᱜ ᱵᱤᱱᱟ᱾
ᱟᱹᱞᱤᱧ ᱦᱚᱸ ᱢᱟᱴᱷ ᱥᱮᱫ ᱨᱮᱜᱮ ᱦᱮᱱᱟᱜ ᱟᱠᱟᱫ ᱞᱤᱧᱟᱹ᱾
ᱟᱪᱪᱷᱟ ᱟᱪᱪᱷᱟ
ᱟᱫᱚ ᱱᱚᱜᱼ ᱱᱚᱝᱠᱟ ᱜᱚᱝᱠᱮ ᱟᱞᱮᱥᱮᱫ ᱢᱟ ᱫᱟᱜ ᱵᱟᱲᱟᱭᱮᱫᱟᱭ ᱡᱷᱤᱯᱤᱨ ᱡᱷᱤᱯᱤᱨ, ᱟᱯᱮ ᱥᱮᱫ ᱫᱚ ᱫᱟᱜᱮᱭᱟᱭ ᱥᱮ ᱵᱟᱝ᱾
ᱟᱞᱮᱥᱮᱫ ᱫᱚ ᱵᱟᱭ ᱫᱟᱜ ᱮᱼᱟ ᱵᱟᱨᱯᱮ ᱫᱤᱱ ᱞᱟᱦᱟᱨᱮ ᱫᱟᱜ ᱞᱮᱫᱼᱟ ᱟᱫᱚ ᱱᱤᱛᱚᱜ ᱫᱚ ᱵᱟᱭ ᱫᱟᱜ᱾
ᱟᱪᱪᱷᱟ ᱟᱪᱪᱷᱟ ᱟᱹᱰᱤ ᱱᱟᱯᱟᱭ᱾
ᱰᱟᱠᱟ ᱠᱷᱚᱱ ᱵᱮᱱ ᱞᱟᱹᱭᱮᱫ ᱛᱮ᱾
ᱦᱮᱸ ᱟᱹᱞᱤᱧ ᱫᱚ ᱱᱚᱛᱮ ᱡᱷᱟᱲᱜᱨᱟᱢ ᱥᱮᱫ ᱠᱷᱚᱱᱟᱜ ᱞᱤᱧ ᱞᱟᱹᱭᱮᱫᱟ᱾
ᱟ ᱟᱪᱪᱷᱟ ᱡᱷᱟᱲᱜᱨᱟᱢ᱾
ᱦᱮᱸ ᱦᱮᱸ᱾
ᱱᱟᱯᱟᱭ ᱠᱟᱛᱷᱟ ᱟᱹᱞᱤᱧ ᱫᱚ ᱟᱥᱟᱱᱥᱳᱞ ᱠᱚ ᱟᱸᱡᱚᱢ ᱟᱠᱟᱫ ᱜᱮᱭᱟᱵᱮᱱ ᱥᱮ᱾
ᱦᱮᱸ ᱦᱮᱸ ᱟᱸᱡᱚᱢ ᱠᱟᱜ ᱜᱮᱭᱟᱞᱤᱧ
ᱦᱳᱭ
ᱟᱫᱚ ᱜᱚᱝᱠᱮ ᱢᱟᱱᱮ ᱟᱫᱚ ᱱᱤᱛᱳᱜ ᱤᱧ ᱞᱟᱹᱭᱮᱫ ᱛᱟᱦᱮᱸᱫ ᱜᱚᱝᱠᱮ᱾ ᱱᱚᱝᱠᱟ ᱴᱚᱯᱤᱠ ᱱᱤᱭᱮ ᱞᱟᱝ ᱜᱟᱞᱢᱟᱨᱟᱣ ᱞᱮᱠᱷᱟᱱ ᱟᱹᱰᱤ ᱱᱟᱯᱟᱭ ᱠᱚᱜᱼᱟ᱾
ᱦᱮᱸ ᱦᱮᱸ ᱜᱟᱞᱢᱟᱨᱟᱣ ᱪᱮᱫᱟᱜ ᱵᱟᱝ᱾
ᱦᱮᱸ ᱟᱫᱚ ᱞᱤᱧ ᱞᱟᱹᱭᱮᱫ ᱛᱟᱸᱦᱮᱫ ᱱᱚᱝᱠᱟ᱾ ᱦᱮᱸ ᱜᱚᱢᱠᱮ ᱟᱢᱫᱚ ᱥᱮᱸᱫᱽᱨᱟ ᱠᱚᱫᱚᱢ ᱪᱟᱞᱟᱣ ᱵᱟᱲᱟᱜ ᱜᱮᱭᱟ ᱥᱮ ᱵᱟᱝ ᱚᱱᱠᱟ ᱮ᱾ ᱥᱮᱸᱫᱽᱨᱟ ᱤᱫᱤ ᱠᱟᱛᱮᱫ ᱡᱟᱦᱟᱱᱟᱜ ᱠᱟᱹᱴᱤᱡ ᱵᱤᱱ ᱦᱮᱸ ᱦᱮᱸ᱾
ᱫᱚᱢᱮ ᱨᱟᱹᱥᱠᱟᱹ ᱜᱮ ᱵᱩᱡᱷᱟᱹᱜᱼᱟ ᱥᱮᱸᱫᱽᱨᱟ ᱠᱚᱫᱚ ᱟᱵᱚ ᱥᱮᱫᱟᱭ ᱥᱮᱫᱟᱭ ᱡᱩᱜᱽ ᱟᱜ᱾ ᱥᱮᱫᱟᱭ ᱨᱮᱱ ᱦᱚᱲ ᱦᱚᱸᱠᱚ ᱥᱮᱸᱫᱽᱨᱟ ᱠᱚᱣᱟ ᱪᱟᱞᱟᱣ ᱵᱟᱲᱟᱜ ᱜᱮᱭᱟ᱾ ᱚᱱᱟ ᱠᱚᱵᱚᱱ ᱟᱵᱚ ᱵᱚᱱ ᱫᱚᱦᱚ ᱤᱫᱤᱭᱮᱫ ᱜᱮᱭᱟ ᱵᱚᱱ ᱱᱟᱯᱟᱭ ᱜᱮ᱾
ᱦᱮᱸ ᱦᱮᱸ
ᱚᱱᱟ ᱠᱚᱫᱚ ᱚᱱᱟ ᱠᱚᱫᱚ ᱠᱟᱞᱪᱟᱨ ᱫᱚ ᱫᱚᱦᱚ ᱜᱮ ᱦᱩᱭᱩᱜᱼᱟ ᱦᱮᱸ ᱥᱮ ᱵᱟᱝ᱾
ᱦᱳᱭ ᱦᱳᱭ ᱮᱠᱫᱚᱢ ᱮᱠᱫᱚᱢ ᱟᱹᱰᱤ ᱱᱟᱯᱟᱭ᱾ ᱟᱫᱚ ᱦᱚᱸᱜᱼᱟ ᱱᱚᱝᱠᱟ ᱥᱮᱸᱫᱽᱨᱟ ᱠᱚᱫᱚ ᱦᱟᱸᱜ ᱟᱵᱚ᱾ ᱮ ᱥᱟᱱᱛᱟᱲ ᱥᱚᱢᱟᱡᱽ ᱨᱮᱱᱟᱜ ᱥᱮ ᱥᱟᱱᱛᱟᱲ ᱥᱮᱨᱣᱟ ᱨᱮᱱᱟᱜ ᱢᱤᱫ᱾ ᱦᱮᱸ ᱤᱭᱟᱹ ᱠᱟᱱ ᱛᱟᱵᱚᱱᱟ, ᱡᱮ ᱱᱤᱭᱚᱢ ᱠᱟᱱ ᱛᱟᱵᱚᱱᱟ ᱯᱟᱹᱦᱤᱞ ᱦᱟᱯᱲᱟᱢ ᱠᱚ ᱥᱮ ᱯᱟᱹᱦᱤᱞ ᱦᱚᱲ ᱠᱚ ᱱᱚᱝᱠᱟ ᱜᱮ ᱥᱮᱸᱫᱽᱨᱟ ᱟᱹᱜᱩ ᱠᱟᱜᱼᱟ ᱠᱚ ᱥᱮ ᱟᱵᱚ ᱫᱚ ᱱᱚᱣᱟ ᱫᱚ ᱢᱤᱫ ᱴᱟᱝ ᱟᱹᱰᱤ ᱢᱟᱨᱟᱝ ᱤᱭᱟᱹ ᱠᱟᱱ ᱛᱟᱵᱚᱱᱟ, ᱢᱟᱱᱮ ᱟᱵᱚ ᱫᱚ ᱱᱚᱝᱠᱟ ᱡᱮᱢᱚᱱ ᱟᱵᱚ ᱯᱷᱟᱹᱜᱩᱱ ᱵᱚᱸᱜᱟ ᱨᱮ ᱵᱟᱦᱟ ᱵᱚᱱ ᱵᱚᱸᱜᱟᱜ ᱜᱮᱭᱟ, ᱵᱟᱦᱟ ᱵᱚᱸᱜᱟ ᱨᱮ ᱡᱮᱢᱚᱱ ᱥᱮᱸᱫᱽᱨᱟ ᱛᱟᱵᱚᱱ ᱥᱮᱸᱫᱽᱨᱟ ᱵᱚᱱ ᱪᱟᱞᱟᱜ ᱜᱮᱭᱟ, ᱵᱟᱦᱟ ᱥᱮᱸᱫᱽᱨᱟ ᱦᱟᱸᱜ ᱡᱟᱦᱟᱸ ᱟᱫᱚ ᱚᱱᱠᱟ ᱜᱮ ᱟᱨᱚ ᱚᱱᱠᱟ ᱚᱱᱟ ᱨᱮᱢᱟ ᱥᱮᱸᱫᱽᱨᱟ ᱵᱚᱱ ᱪᱟᱞᱟᱣ ᱜᱮᱭᱟ, ᱟᱨ ᱦᱚᱸ ᱚᱱᱠᱟ ᱮᱢᱱᱤ ᱟᱹᱛᱩ ᱠᱷᱚᱱᱟᱜ ᱦᱚᱸ ᱵᱚᱱ ᱪᱟᱞᱟᱜ ᱜᱮᱭᱟ, ᱱᱚᱝᱠᱟ ᱯᱷᱟᱠᱟ ᱫᱤᱱ ᱠᱚᱨᱮ ᱥᱮ ᱚᱱᱠᱟ ᱮᱢᱱᱤ ᱠᱚᱲᱟ ᱠᱚ ᱟᱛᱮᱜ ᱥᱮᱸᱫᱽᱨᱟ ᱵᱚᱱ ᱪᱟᱞᱟᱜ ᱜᱮᱭᱟ ᱵᱚᱱ ᱦᱮᱸ ᱥᱮ ᱾ ᱟᱫᱚ ᱡᱩᱫᱤ ᱱᱚᱜ ᱱᱚᱝᱠᱟ ᱥᱮᱸᱫᱽᱨᱟ ᱨᱮᱱᱟᱜ ᱠᱟᱛᱷᱟ ᱵᱚᱱ ᱞᱟᱹᱭᱟ ᱯᱟᱹᱦᱤᱞ ᱯᱟᱹᱦᱤᱞ ᱠᱚ ᱦᱟᱲᱟᱢ ᱠᱚ ᱥᱮ ᱯᱟᱹᱦᱤᱞ ᱨᱮᱱ ᱡᱟᱦᱟᱸ ᱛᱤᱱᱟᱹᱜ ᱠᱚᱲᱟ ᱠᱚᱠᱚ ᱛᱟᱦᱮᱸ ᱠᱟᱱᱟ ᱦᱮᱸ ᱥᱮ, ᱟᱫᱚ ᱱᱚᱜ ᱱᱚᱝᱠᱟ ᱟᱵᱚ ᱥᱟᱱ ᱛᱟᱲ ᱥᱮᱨᱣᱟ ᱨᱮᱱᱟᱜ ᱥᱮ ᱥᱟᱱᱛᱟᱲ ᱥᱚᱢᱟᱡᱽ ᱨᱮᱱᱟᱜ ᱸ ᱥᱮᱸᱫᱽᱨᱟ ᱫᱚ ᱦ ᱦᱩᱭᱩᱜ ᱠᱟᱱ ᱛᱟᱵᱚᱱᱟ ᱡᱚᱛᱚ ᱠᱷᱚᱱᱟᱜ ᱢᱟᱨᱟᱝ ᱥᱮᱸᱫᱽᱨᱟ ᱫᱚ ᱦᱩᱭᱩᱜ ᱠᱟᱱ ᱛᱟᱵᱚᱱᱟ ᱟᱡᱚᱫᱤᱭᱟᱹ ᱵᱩᱨᱩ ᱵᱤᱨ ᱥᱮᱸᱫᱽᱨᱟ ᱦᱮᱸ ᱥᱮ ᱾ ᱦᱚᱸᱜᱼᱚ ᱱᱚᱝᱠᱟ ᱜᱮ, ᱟᱨ ᱦᱚᱸ ᱢᱮᱱᱟᱜ ᱠᱟᱜ ᱚᱱᱠᱟ ᱜᱮ ᱟᱨ ᱦᱚᱸ ᱱᱚᱝᱠᱟ ᱞᱳᱠᱟᱞ ᱠᱚᱨᱮ ᱦᱚᱸ ᱢᱮᱱᱟᱜ ᱠᱟᱜ ᱥᱮ ᱥᱮᱸᱫᱽᱨᱟ ᱡᱟᱦᱟᱸ ᱠᱚᱨᱮ ᱥᱮᱬᱟ ᱥᱮᱬᱟ ᱵᱤᱨ ᱠᱚ ᱢᱮᱱᱟᱜ ᱟᱠᱟᱜ ᱦᱮᱸ ᱥᱮ ᱾ ᱡᱟᱦᱟᱸ ᱠᱚᱨᱮ ᱵᱤᱨ ᱤᱭᱟᱹ ᱵᱤᱨ ᱥᱩᱠᱨᱤ ᱠᱚ ᱢᱮᱱᱟᱜ ᱟᱠᱟᱫ ᱠᱚᱣᱟ ᱡᱤᱞ ᱠᱚ ᱢᱮᱱᱟᱜ ᱠᱟᱜ ᱠᱚᱣᱟ, ᱦᱮᱸ ᱦᱮᱸ ᱦᱮᱸ
ᱵᱤᱨ ᱵᱩᱨᱩ ᱠᱚᱫᱚ ᱵᱟᱹᱪᱩᱜ ᱠᱟᱜᱼᱟ, ᱟᱞᱮ ᱛᱷᱚᱲᱟ ᱱᱚᱣᱟ ᱱᱚᱨᱢᱟᱞᱤ ᱡᱟ ᱡᱚᱝᱜᱚᱞ ᱠᱚ ᱦᱩᱭᱩᱜᱼᱟ, ᱚᱱᱟ ᱠᱚᱨᱮ ᱜᱮᱞᱮ ᱥᱮᱸᱫᱽᱨᱟ ᱠᱚ ᱴᱷᱤᱠ ᱜᱮᱭᱟ ᱴᱷᱤᱠ ᱜᱮ ᱥᱮᱸᱫᱽᱨᱟ ᱫᱚ, ᱥᱟᱺᱜᱤᱧ ᱦᱚᱸ ᱵᱟᱞᱮ ᱪᱟᱞᱟᱜ ᱜᱮᱭᱟ ᱡᱮᱢᱚᱱ ᱥᱩᱨ ᱥᱩᱨ ᱠᱚᱨᱮᱜ ᱜᱮ ᱥᱮᱸᱫᱽᱨᱟ ᱫᱚ ᱦᱩᱭᱩᱜ ᱠᱟᱱᱟ ᱾
ᱦᱮᱸ ᱦᱩᱸ ᱾
ᱵᱩᱨᱩ ᱠᱚᱫᱚ ᱟᱞᱮ ᱥᱮᱫ ᱫᱚ ᱵᱟᱹᱪᱩᱜ ᱠᱟᱜᱼᱟ, ᱵᱩᱨᱩ ᱵᱩᱨᱩ ᱦᱮᱱᱟᱜ ᱟᱠᱟᱫᱟ ᱫᱚᱢᱮ ᱥᱟᱺᱜᱤᱧ ᱜᱮᱭᱟ ᱞᱮ ᱟᱞᱮ ᱥᱮᱫ ᱠᱷᱚᱱ ᱫᱚ
ᱦᱩᱸ ᱾
ᱟᱫᱚ ᱱᱚᱜᱼᱚ ᱱᱚᱝᱠᱟ ᱡᱩᱫᱤ ᱦᱟᱸᱜ ᱱᱚᱣᱟ ᱟᱵᱚ ᱵᱟᱦᱟ ᱥᱮᱸᱫᱽᱨᱟ ᱟ ᱡᱩᱫᱤ ᱵᱚᱱ ᱞᱟᱹᱭᱟ ᱦᱮᱸ ᱥᱮ ᱟᱞᱮ ᱥᱮᱫ ᱫᱚ ᱱᱚᱝᱠᱟ ᱱᱚᱜ ᱵᱟᱦᱟ ᱵᱚᱱ ᱵᱚᱸᱜᱟᱜ ᱠᱟᱱᱟ, ᱯᱷᱟᱹᱜᱩᱱ ᱵᱚᱸᱜᱟ ᱨᱮ ᱟᱫᱚ ᱡᱟᱦᱟᱸ ᱟᱵᱚ ᱢᱟ ᱵᱟᱦᱟ ᱵᱚᱸᱜᱟ ᱦᱟᱸᱜ ᱵᱚᱱ ᱵᱟᱲᱟᱭ ᱜᱮᱭᱟ, ᱡᱮ ᱵᱟᱦᱟ ᱵᱚᱸᱜᱟ ᱫᱚ ᱦᱟᱸᱜ ᱟᱵᱚ ᱫᱚ ᱯᱮ ᱫᱤᱱ ᱵᱚᱱ ᱢᱟᱱᱟᱣᱟ ᱯᱮ ᱫᱤᱱ ᱢᱚᱫᱽᱫᱷᱮ ᱨᱮ ᱟᱵᱚ ᱡᱟᱦᱟᱸ ᱩᱢ ᱢᱟᱦᱟ ᱦᱤᱞᱳᱜ ᱛᱟᱵᱩᱱ ᱦᱮᱸ ᱥᱮ, ᱟᱵᱚ ᱩᱢ ᱢᱟᱦᱟ ᱦᱤᱞᱳᱜ ᱫᱚ ᱟᱵᱚᱣᱟᱜ ᱟᱹᱛᱩ ᱨᱮᱱ ᱡᱟᱦᱟᱸ ᱛᱤᱱᱟᱹᱜ ᱠᱚᱲᱟ ᱠᱚ ᱢᱮᱱᱟᱜ ᱠᱚᱣᱟ, ᱥᱮ ᱟᱹᱛᱩ ᱦᱚᱲ ᱠᱚ ᱤᱫᱤ ᱠᱟᱛᱮ ᱟᱵᱚ ᱫᱚ ᱦᱟᱸᱜ ᱡᱟᱦᱮᱨ ᱵᱚᱱ ᱪᱟᱞᱟᱜ ᱛᱮ ᱡᱟᱦᱮᱨ ᱠᱚᱵᱚ ᱦᱟᱸᱜ ᱡᱟᱦᱟᱸ ᱟᱵᱚ ᱢᱟ ᱱᱚᱝᱠᱟ ᱢᱚᱬᱮ ᱥᱮᱨᱢᱟ ᱨᱮ ᱢᱤᱫ ᱡᱮᱠᱷᱟ ᱵᱚᱱ ᱮᱱᱮᱡᱟᱜᱼᱟ ᱥᱮ ᱵᱚᱱ ᱨᱟᱹᱥ ᱠᱟᱹ ᱵᱚᱱ ᱦᱮᱸ ᱥᱮ, ᱟᱫᱚ ᱱᱚᱝᱠᱟ ᱜᱮ ᱪᱟᱞᱟᱣ ᱠᱟᱛᱮᱫ ᱟᱫᱚ ᱦᱟᱸᱜ ᱪᱷᱟᱢᱰᱟ ᱠᱚᱵᱚᱱ ᱡᱩᱛ ᱨᱩᱣᱟᱹᱲᱟ ᱥᱮ, ᱱᱟᱣᱟ ᱠᱟᱨ ᱛᱮ ᱦᱟᱸᱜ ᱵᱚᱱ ᱵᱮᱱᱟᱣ ᱨᱩᱣᱟᱹᱲᱟ ᱚᱱᱠᱟ ᱜᱮ ᱪᱷᱟᱢᱰᱟ ᱠᱚᱵᱚᱱ ᱥᱟᱡᱟᱣᱟ, ᱛᱟᱭᱚᱢ ᱟᱫᱚ ᱚᱱᱠ ᱜᱮ ᱠᱚᱲᱟ ᱠᱚ ᱟᱛᱮᱜ ᱟᱫᱚ ᱱᱚᱝᱠᱟ ᱥᱮᱸᱫᱽᱨᱟ ᱦᱟᱸᱜ ᱵᱚᱱ ᱚᱰᱳᱠ ᱦᱤᱡᱩᱜᱼᱟ, ᱟᱯᱟᱱ ᱟᱹᱯᱤᱱ ᱚᱲᱟᱜ ᱠᱷᱚᱱᱟᱜ ᱟᱯᱟᱱ ᱟᱹᱯᱤᱱ ᱚᱱᱠᱟ ᱥᱟᱯᱟᱵ ᱠᱚ ᱥᱟᱵ ᱛᱮ ᱥᱮ, ᱦᱟᱹᱛᱭᱟᱹᱨ ᱠᱚ ᱥᱟᱵ ᱠᱟᱛᱮ ᱥᱮ ᱡᱟᱦᱟᱸᱭ ᱠᱚ ᱚᱠᱚᱭ ᱟᱸᱜᱥᱟᱨᱮ ᱟᱹᱜᱩᱭᱮᱫ ᱛᱮ ᱚᱠᱚᱭ ᱴᱮᱸᱜᱚᱡ ᱮ ᱟᱹᱜᱩᱭᱮᱫ ᱛᱮ ᱟᱨ ᱚᱠᱚᱭ ᱵᱟᱹᱴᱩᱞᱮ ᱟᱹᱜᱩᱭᱮᱫ ᱚᱱᱠᱟ ᱡᱷᱟᱹᱞᱤ ᱢᱟᱹᱞᱤ ᱠᱚᱠᱚ ᱠᱚ ᱟᱹᱜᱩᱭ ᱛᱟᱠᱚᱣᱟ ᱦᱮᱸ ᱥᱮ ᱾ ᱟᱫᱚ ᱱᱚᱝᱠᱟ ᱟᱵᱚ ᱦᱟᱸᱜ ᱫᱚ ᱵᱚᱱ ᱵᱟᱲᱟᱭᱟ, ᱡᱮ ᱵᱟᱦᱟ ᱥᱮᱸᱫᱽᱨᱟ ᱨᱮᱫᱚ ᱥᱮ ᱵᱟᱦᱟ ᱥᱮᱸᱫᱽᱨᱟ ᱪᱟᱞᱟᱜ ᱢᱟᱲᱟᱝ ᱨᱮ ᱫᱚ ᱟᱵᱚ ᱫᱚ ᱦᱟᱸᱜ ᱵᱚᱸᱜᱟᱭ ᱛᱟᱵᱚᱱᱟᱭ ᱠᱩᱰᱟᱹᱢ ᱱᱟᱭᱠᱮ ᱦᱮᱸᱥᱮ ᱚᱱᱠᱟ ᱠᱩᱰᱟᱹᱢ ᱱᱟᱭᱠᱮ ᱵᱚᱸᱜᱟ ᱟᱭ ᱟᱨ ᱱᱚᱝᱠᱟ ᱟᱵᱚ ᱡᱟᱦᱟᱸ ᱛᱤᱱᱟᱹᱜ ᱠᱚᱲᱟ ᱠᱚᱣᱟᱜ ᱦᱟᱹᱛᱭᱟᱹᱨ ᱠᱚ ᱢᱮᱱᱟᱜᱼᱟ, ᱡᱚᱛᱚ ᱜᱮ ᱚᱱᱠᱟ ᱜᱮ ᱢᱤᱫ ᱴᱷᱮᱱ ᱫᱚᱦᱚ ᱠᱟᱛᱮᱫ, ᱟᱫᱚ ᱵᱚᱸᱜᱟ ᱵᱟᱲᱟᱭ ᱛᱮ ᱥᱮ ᱵᱟᱠᱷᱮᱲ ᱵᱟᱲᱟᱭ ᱛᱮ ᱟᱫᱚ ᱱᱚᱝᱠᱟ ᱜᱮ, ᱮᱻ ᱚᱱᱟ ᱵᱟᱸᱠᱷᱮᱲ ᱵᱟᱲᱟ ᱠᱟᱛᱮᱜ ᱡᱟᱦᱟᱸ ᱥᱤᱸᱫᱩᱨ ᱠᱚ ᱦᱟᱸᱜ ᱵᱚᱸᱜᱟ ᱟᱠᱟᱜ ᱚᱱᱟ ᱥᱤᱸᱫᱩᱨ ᱛᱮ ᱦᱟᱸᱜ ᱟᱵᱚᱣᱟᱜ ᱡᱟᱦᱟᱸ ᱦᱟᱹᱛᱭᱟᱹᱨ ᱠᱚ ᱠᱟᱹᱴᱤᱡ ᱦᱟᱸᱜ ᱥᱤᱸᱩᱨ ᱠᱚᱛᱮ ᱦᱟᱸᱜ ᱴᱤᱰᱟᱹᱜ ᱵᱟᱲᱟᱜ ᱛᱟᱵᱚᱱᱟᱭ, ᱟᱫᱚ ᱟᱯᱟᱱ ᱟᱹᱯᱤᱱ ᱱᱚᱝᱠᱟ - ᱚᱱᱠᱟ ᱜᱮ ᱠᱚᱲᱟ ᱠᱚᱠᱚ ᱦᱟᱹᱛᱭᱟᱹᱨ ᱠᱚ ᱥᱟᱵ ᱨᱩᱭᱟᱹᱲ ᱛᱟᱠᱚ ᱛᱮ, ᱟᱫᱚ ᱥᱮᱸᱫᱽᱨᱟ ᱠᱚ ᱢᱚᱦᱚᱲᱟᱜ ᱠᱟᱱᱟ ᱵᱤᱨ ᱛᱮ ᱟᱞᱮ ᱱᱚᱝᱠᱟ ᱥᱮᱸᱫᱽᱨᱟ ᱦᱟᱸᱜ ᱞᱮ ᱪᱟᱞᱟᱜᱼᱟ᱾ ᱟᱫᱚ ᱱᱚᱝᱠᱟ ᱟᱞᱮ ᱥᱮᱫ ᱫᱚ ᱥᱮᱸᱫᱽᱨᱟ ᱜᱚᱝᱠᱮ ᱞᱟᱹᱭ ᱟᱵᱤᱱ ᱠᱟᱹᱱᱟᱹᱧ ᱦᱮᱸ ᱥᱮ ᱾
ᱟᱫᱚ ᱚᱱᱠᱟ ᱵᱤᱨ ᱞᱮ ᱵᱚᱞᱚᱱᱟ ᱡᱚᱠᱷᱚᱱ ᱵᱤᱨ ᱟᱹᱣᱨᱤ ᱵᱚᱞᱚᱱ ᱨᱮ ᱥᱮ ᱵᱤᱨ ᱵᱚᱞᱚ ᱚᱱᱠᱟ ᱠᱟᱹᱴᱤᱡ ᱧᱜ ᱵᱤᱨ ᱵᱚᱞᱚ ᱧᱚᱜ ᱠᱟᱛᱮᱫ ᱟᱫᱚ ᱮᱸᱻ ᱟᱞᱮ ᱥᱮᱫ ᱫᱚ ᱦᱟᱸᱜ ᱡᱟᱹᱥᱛᱤ ᱟᱞᱮ ᱚᱱᱟ ᱵᱤᱨ ᱠᱚᱥᱮᱫ ᱫᱚ ᱡᱟᱹᱥᱛᱤ ᱩᱱᱠᱩ ᱵᱤᱨ ᱥᱩᱠᱨᱤ ᱞᱮ ᱯᱟᱹᱥᱤ ᱠᱚᱣᱟ ᱦᱮᱸ ᱥᱮ ᱜᱚᱝᱠᱮ ᱾
ᱟᱪᱪᱷᱟ, ᱦᱮᱸ ᱚᱱᱛᱮ ᱫᱚ ᱵᱮᱥᱤ ᱵᱤᱨ ᱥᱩᱠᱨᱤ ᱠᱚ ᱧᱟᱢᱚᱜ ᱜᱮᱭᱟ ᱵᱤᱨ
ᱦᱮᱸ ᱦᱮᱸ ᱟᱫᱚ ᱱᱚᱝᱠᱟ ᱦᱮᱸ ᱚᱱᱠᱟ ᱢᱚᱬᱮ ᱛᱷᱮᱠᱮ ᱛᱩᱨᱩᱭ ᱦᱚᱲ ᱜᱟᱱ ᱠᱚᱫᱚ ᱠᱚ ᱢᱟᱲᱟᱝ ᱪᱟᱞᱟᱜᱼᱟ ᱦᱮᱸ ᱥᱮ ᱵᱤᱨ ᱛᱟᱞᱟ ᱥᱮᱫ᱾ ᱦᱮᱸᱥᱮ ᱵᱤᱨ ᱛᱟᱞᱟ ᱢᱟᱲᱟᱝ ᱠᱟᱛᱮᱫ ᱩᱱᱠᱩ ᱫᱚ ᱦᱟᱸᱜ ᱮᱭ ᱠᱟᱨᱚᱱ ᱛᱮᱠᱚ ᱢᱟᱨᱟᱝ ᱢᱟᱲᱟᱝ ᱚᱜ ᱠᱟᱱᱟ ᱡᱟᱛᱮ ᱩᱱᱠᱩ ᱵᱤᱨ ᱨᱮ ᱵᱤᱨ ᱛᱟᱞᱟ ᱠᱚᱨᱮ ᱥᱮ ᱚᱠᱟ ᱠᱚᱨᱮ ᱚᱱᱠᱟ ᱦᱟᱸᱜ ᱧᱮᱞ ᱵᱟᱲᱟ ᱦᱩᱭ ᱠᱟᱱᱟ ᱡᱟᱦᱟᱸ ᱠᱚᱨᱮ ᱥᱩᱠᱨᱤ ᱠᱚ ᱵᱟᱥᱟᱜ ᱜᱮᱭᱟ ᱾ ᱚᱱᱟ ᱠᱚᱠᱚ ᱩᱱᱠᱩ ᱫᱚᱠᱚ ᱵᱟᱲᱟᱭ ᱵᱟᱲᱟᱭ ᱟᱜᱩᱭᱟ ᱦᱚᱭ ᱢᱟᱱᱮ ᱡᱮ ᱱᱚᱣᱟ ᱡᱟᱭᱜᱟ ᱨᱮ ᱢᱮᱱᱟᱜ ᱠᱚᱣᱟ ᱢᱮᱱᱛᱮ ᱥᱩᱠᱨᱤ᱾ ᱡᱮ ᱚᱱᱠᱟ ᱜᱮ ᱢᱟᱱᱮ ᱯᱟᱸᱡᱟ ᱯᱟᱸᱡᱟ ᱛᱮ ᱠᱚ ᱵᱟᱲᱟᱭ ᱧᱟᱢ ᱠᱮᱫ ᱠᱚᱣᱟ ᱵᱟᱝᱟ ᱡᱮ ᱱᱚᱣᱟ ᱞᱟᱴᱟ ᱨᱮ ᱢᱮᱱᱟᱜ ᱟᱠᱟᱜ ᱠᱚᱣᱟ ᱥᱩᱠᱨᱤ ᱾ ᱤᱱᱟᱹ ᱛᱟᱭᱚᱢ ᱟᱫᱚ ᱚᱱᱠᱟᱜᱮᱸ ᱚᱸᱰᱮ ᱠᱷᱚᱱᱟᱜ ᱢᱤᱫ ᱦᱚᱲᱮ ᱨᱩᱣᱟᱹᱲ ᱦᱤᱡᱩᱜ ᱛᱮ ᱡᱟᱦᱟᱸ ᱠᱚᱲᱟ ᱠᱚ ᱢᱮᱱᱟᱜ ᱠᱚᱣᱟ ᱱᱚᱛᱮᱨᱮ ᱛᱤᱸᱜᱩ ᱢᱮᱱᱟᱜ ᱠᱟᱜ ᱠᱚᱣᱟ ᱩᱱᱠᱩ ᱠᱚᱭ ᱮᱸ ᱞᱟᱹᱭ ᱟᱚᱣᱟ ᱡᱮ ᱱᱚᱸᱰᱮ ᱢᱮᱱᱟᱜ ᱟᱠᱟᱫ ᱠᱚᱣᱟ, ᱵᱟᱲᱟᱭ ᱟᱠᱟᱫ ᱠᱚᱣᱟ ᱞᱮ ᱡᱮ ᱦᱚᱭ ᱾ ᱥᱩᱠᱨᱤ ᱱᱚᱰᱮ ᱢᱮᱱᱟᱜ ᱟᱠᱟᱫ ᱠᱚᱣᱟ᱾ ᱛᱟᱭᱚᱢ ᱟᱫᱚ ᱞᱮ ᱪᱟᱞᱟᱜ ᱚᱱᱟ ᱥᱩᱨ ᱞᱮ ᱪᱟᱞᱟᱜ ᱛᱮᱞᱮ ᱯᱟᱭᱛᱟᱨᱚᱜ-ᱟ ᱞᱮ ᱾ ᱵᱩᱡᱷᱟᱹᱣ ᱠᱮᱫ ᱟᱢ? ᱯᱟᱭᱛᱟᱨᱚᱜᱼᱟ ᱞᱮ ᱚᱱᱠᱟ ᱜᱮ ᱥᱟᱺᱜᱤᱧ ᱛᱮ ᱟᱨ ᱚᱱᱠᱟᱜᱮ ᱡᱟᱦᱟᱸ ᱯᱟᱹᱥᱤ ᱠᱚ ᱢᱮᱱᱟᱜ ᱛᱟᱞᱮᱭᱟ ᱥᱩᱠᱨᱤ ᱡᱷᱟᱹᱞᱤ ᱠᱚ ᱢᱮᱱᱟᱜᱼᱟ ᱩᱱᱠᱩ ᱦᱚᱸ ᱚᱱᱠᱟᱜᱮ ᱥᱟᱛ-ᱛᱷᱮᱠᱮ ᱟᱴ ᱡᱚᱱ ᱜᱟᱱ ᱠᱚᱲᱟ ᱠᱚ ᱪᱟᱞᱟᱜ ᱛᱮ ᱡᱟᱦᱟᱸ ᱠᱷᱚᱨᱮ ᱠᱚ ᱵᱟᱲᱟᱭ ᱟᱠᱟᱫ ᱠᱚ ᱡᱟᱦᱟᱸ ᱞᱟᱴᱟᱨ ᱨᱮ ᱢᱮᱱᱟᱜ ᱠᱚ ᱚᱱᱟ ᱠᱷᱚᱱᱟᱜ ᱞᱟᱦᱟ ᱫᱷᱟᱨᱮ ᱠᱚ ᱪᱟᱞᱟᱜ ᱛᱮ ᱚᱱᱟ ᱯᱟᱹᱥᱤ ᱟᱨ ᱡᱷᱟᱹᱞᱤ ᱠᱚᱠᱚ ᱚᱰᱟᱣ ᱚᱰᱟᱣᱟ ᱾ ᱟᱫᱚ ᱡᱚᱠᱷᱚᱱ ᱜᱮᱠᱚ ᱚᱰᱟᱣ ᱦᱩᱭ ᱜᱚᱫ ᱠᱟᱜᱼᱟ ᱛᱚᱠᱷᱚᱱ ᱜᱮ ᱢᱟᱱᱮ ᱵᱟᱝ ᱚᱱᱠᱟ ᱥᱤᱴᱤ ᱠᱚ ᱥᱤᱴᱤ ᱜᱚᱫ ᱠᱟᱜᱼᱟ ᱠᱚ ᱵᱟᱠᱷᱟᱱ ᱠᱚ ᱞᱟᱹᱭ ᱥᱟᱰᱮ ᱛᱮᱠᱚ ᱠᱚ ᱵᱟᱲᱟᱭ ᱦᱚᱪᱚ ᱜᱚᱫ ᱠᱟᱞᱮᱭᱟ ᱾ ᱦᱚᱭ ᱦᱚᱭ ᱮᱥᱟᱨᱟ ᱠᱚ ᱠᱚ ᱮᱢ ᱜᱚᱫ ᱠᱟᱜᱼᱟ ᱡᱮ ᱵᱟᱝ ᱚᱰᱟᱣ ᱦᱩᱭ ᱠᱮᱜᱼᱟ ᱞᱮ ᱢᱮᱱᱛᱮ ᱦᱮᱸ ᱥᱮ ᱟᱫᱚ ᱡᱚᱠᱷᱚᱱ ᱜᱮ ᱚᱱᱟ ᱤᱥᱟᱨᱟ ᱠᱚ ᱠᱮᱜᱼᱟ ᱵᱟᱰᱟᱭ ᱠᱮᱫ ᱜᱮᱞᱮ, ᱟᱫᱚ ᱚᱱᱠ ᱜᱮ ᱯᱟᱭᱛᱟᱨᱟ ᱛᱮᱞᱮ ᱡᱷᱚᱲᱟᱣ ᱤᱫᱤᱭᱟ ᱾ ᱟᱫᱚ ᱦᱟᱸᱜ ᱱᱚᱝᱠᱟ ᱥᱩᱠᱨᱤ ᱢᱟ ᱠᱚᱢ ᱦᱚᱸ ᱵᱟᱠᱚ ᱛᱟᱦᱮᱱ ᱜᱮᱭᱟ ᱢᱤᱢᱤᱫ ᱥᱚᱢᱚᱭ ᱢᱟ ᱜᱟᱫᱮᱞ ᱠᱚ ᱛᱟᱦᱮᱸ ᱜᱮ ᱚᱱᱠᱟ ᱠᱩᱲᱤ ᱴᱤ ᱜᱟᱱ ᱩᱱᱠᱩ ᱟᱹᱰᱤᱜᱟᱱ ᱠᱚ ᱛᱟᱦᱮᱱᱟ ᱠᱩ ᱫᱚ ᱢᱤᱫᱴᱮᱱ ᱵᱤᱨ ᱥᱩᱠᱨᱤ ᱫᱚ ᱟᱨ ᱚᱱᱠᱟ ᱵᱟᱨᱭᱟ ᱯᱮᱭᱟ ᱦᱚᱸᱠᱚ ᱛᱟᱦᱮᱱ ᱜᱮᱭᱟ ᱟᱫᱚ ᱚᱱᱟ ᱢᱚᱫᱽᱫᱷᱮ ᱨᱮ
ᱦᱩᱸ
ᱱᱚᱝᱠᱟᱱ ᱥᱩᱠᱨᱤ ᱦᱚᱸᱠᱚ ᱠᱚᱫᱚ ᱟᱰᱤ ᱠᱚ ᱫᱟᱲᱮᱭ, ᱟᱫᱚ ᱩᱱᱠᱩ ᱫᱚ ᱢᱟᱱᱮ ᱢᱤᱫᱴᱮᱱ ᱥᱩᱠᱨᱤ ᱫᱚ ᱯᱩᱨᱟᱹ ᱡᱷᱟᱹᱞᱤ ᱠᱚ ᱯᱟᱹᱥᱤ ᱠᱚᱦᱚᱸ ᱠᱚ ᱛᱚᱯᱟᱜ ᱮᱭᱟ ᱦᱮᱸ ᱦᱮᱸ ᱾ ᱯᱩᱨᱟᱹ ᱠᱚ ᱛᱚᱯᱟᱜ ᱤᱫᱤ ᱛᱟᱦᱮᱸᱫ ᱟᱫᱚ ᱱᱚᱝᱠ ᱜᱮ ᱦᱮᱸ ᱦᱮᱸ ᱟᱫᱚ ᱡᱷᱟᱹᱞᱤ ᱜᱮ ᱠᱚᱦᱚᱸ ᱛᱚᱯᱟ ᱤᱫᱤᱭᱟᱠᱚ ᱚᱱᱠᱟ ᱟᱨ ᱡᱟᱦᱟᱸᱭ ᱠᱚ ᱦᱩᱰᱤᱧ ᱦᱩᱰᱤᱧ ᱥᱟᱹᱦᱤᱡ ᱠᱚ ᱨᱮᱦᱚᱸ ᱵᱟᱝᱱᱠᱚ ᱛᱚᱯᱟᱜ ᱫᱟᱲᱮᱭᱟᱜᱼᱟ, ᱩᱱᱠᱩ ᱫᱚᱠᱚ ᱴᱟᱨᱦᱟᱣ ᱮᱱᱟ ᱾ ᱟᱫᱚ ᱱᱚᱝᱠᱟ ᱜᱮ ᱚᱱᱟ ᱢᱟ ᱡᱷᱚᱛᱚ ᱦᱚᱲ ᱛᱮᱢ ᱯᱟᱥᱤ ᱴᱟᱨᱦᱟᱣ ᱮᱱᱟ ᱦᱮᱸᱥᱮ, ᱟᱨ ᱱᱚᱝᱠᱟ ᱡᱟᱦᱟᱸᱭ ᱠᱩᱞᱟᱹᱭ ᱠᱚ ᱥᱮ ᱨᱩᱸᱰᱟᱹ ᱠᱚ ᱡᱟᱦᱟᱸᱭ ᱠᱷᱟᱹᱰᱭᱟᱹᱜ ᱜᱚᱡᱮᱭᱟ ᱵᱟᱝᱢᱟ ᱛᱩᱧ ᱜᱚᱡᱮᱭᱟᱭ ᱦᱮᱸᱥᱮ ᱟᱫᱚ ᱱᱚᱝᱠᱟ ᱟᱞᱮ ᱥᱮᱫ ᱫᱚ ᱱᱤᱭᱚᱢ ᱡᱮ ᱚᱠᱚᱭ ᱜᱚᱡᱮᱟᱭ ᱩᱱᱤ ᱫᱚ ᱢᱤᱫᱴᱟᱝ ᱯᱷᱟᱹᱲᱤ ᱥᱮ ᱫᱷᱟᱲᱟ ᱦᱟᱸᱜ ᱵᱚᱱ ᱮᱢᱟᱭ ᱠᱟᱱᱟ ᱦᱮᱸᱥᱮ ᱟᱫᱚ ᱱᱚᱝᱠ ᱜᱮ ᱟᱨ ᱡᱟᱦᱟᱸᱭ ᱠᱚ ᱠᱚᱲᱟ ᱠᱚᱨᱮᱱ ᱢᱟᱱᱮ ᱤᱭᱟᱹ ᱠᱚ ᱛᱟᱦᱮᱱᱟ, ᱥᱮᱛᱟ ᱠᱚᱠᱚ ᱤᱫᱤ ᱠᱟᱜ ᱠᱚᱣᱟ ᱥᱮᱸᱫᱽᱨᱟ ᱥᱮᱛᱟ ᱠᱚ ᱡᱟᱦᱟᱸᱭ ᱠᱚᱲᱟ ᱨᱮᱱ ᱩᱱᱠᱩ ᱥᱮᱸᱫᱽᱨᱟ ᱥᱮᱛᱟ ᱦᱚᱸ ᱡᱩᱫᱤ ᱡᱟᱦᱟᱸᱭ ᱠᱩᱞᱟᱹᱭ, ᱨᱩᱸᱰᱟᱹ ᱵᱟᱠᱷᱟᱱ ᱥᱚᱜᱚᱨ ᱡᱟᱦᱟᱱᱤᱡ ᱜᱮ ᱡᱩᱫᱤ ᱞᱟᱜᱟ ᱥᱟᱵᱮᱭᱟᱭ ᱛᱟᱦᱚᱞᱮ ᱩᱱᱤ ᱫᱚ
ᱦᱮᱸ
ᱵᱟᱲᱟᱜ ᱠᱟᱛᱮᱫ ᱟᱫᱚ ᱚᱸᱰᱮ ᱡᱤᱟᱭᱢ ᱱᱟᱦᱟᱜ ᱩᱱᱠᱩ ᱵᱚᱱ ᱜᱚᱡ ᱠᱷᱟᱫ ᱩᱱᱠᱩ ᱠᱚᱣᱟᱜ, ᱵᱚᱦᱚᱜ ᱵᱚᱱ ᱫᱚᱦᱚ ᱦᱚᱴᱚᱭᱟ ᱪᱮᱫᱟᱜ ᱥᱮ ᱢᱟᱺᱡᱷᱤ ᱦᱟᱲᱟᱢ ᱜᱮ ᱚᱱᱟ ᱥᱮᱸᱫᱽᱨᱟ ᱵᱚᱦᱚᱜ ᱮ ᱦᱟᱛᱟᱣᱟ ᱦᱟᱸᱜ᱾ ᱦᱮᱸ ᱥᱮ ᱟᱞᱮ ᱥᱮᱜ ᱫᱚ ᱱᱚᱝᱠᱟ ᱟᱫᱚ ᱤᱱᱟᱹ ᱛᱟᱭᱚᱢ, ᱱᱟᱭᱠᱮ ᱚᱲᱟᱜ ᱛᱮ ᱪᱟᱞᱟᱣ ᱛᱮ ᱱᱟᱭᱠᱮ ᱚᱲᱟᱜ ᱨᱮ ᱡᱟᱦᱟᱸᱛᱮ ᱥᱮᱸᱫᱽᱨᱟ ᱠᱚᱲᱟ ᱠᱚ ᱢᱮᱱᱟᱜ ᱠᱚᱣᱟ, ᱟᱫᱚ ᱢᱤ-ᱢᱤᱫᱴᱝ ᱢᱟᱱᱮ ᱟᱹᱰᱤ ᱴᱷᱮᱱ ᱡᱷᱚᱛᱚ ᱜᱮ ᱠᱤ ᱢᱟᱱᱮ, ᱚᱱᱟ ᱠᱚ ᱚᱱᱠᱟ ᱨᱩᱵ ᱠᱮᱫ ᱠᱚᱣᱟ ᱥᱮᱸᱫᱽᱨᱟ ᱠᱚᱲᱟ ᱠᱚ ᱟᱫᱚ ᱚᱲᱟᱜ ᱠᱚ ᱵᱚᱞᱚᱱ ᱛᱮ, ᱡᱟᱦᱟᱸ ᱜᱮ ᱟᱵᱚ ᱥᱟᱱᱛᱟᱲ ᱥᱮᱨᱣᱟ ᱨᱮᱢᱟ ᱵᱟᱰᱟᱭ ᱜᱮᱭᱟᱢ ᱦᱟᱺᱰᱤ ᱠᱚ ᱢᱮᱱᱟᱜ ᱜᱮᱭᱟ ᱦᱟᱺᱰᱤ ᱠᱚᱵᱚᱱ, ᱟᱫᱚ ᱧᱩ ᱵᱟᱲᱟ ᱠᱟᱛᱮᱜ ᱩᱱᱠᱩ ᱡᱤᱭᱟᱹᱞᱤ ᱠᱚ ᱡᱟᱦᱟᱸᱛᱤᱱᱟᱹᱜ ᱜᱚᱭᱡ ᱦᱩᱭ ᱟᱠᱟᱱᱟ ᱩᱱᱠᱩ ᱠᱚᱫᱚ ᱨᱚᱼ ᱯᱩᱴᱩᱨ ᱦᱮᱸ ᱟᱨᱟᱢᱵᱷᱚᱭ ᱜᱮᱭᱟᱞᱮ ᱟᱞᱮ ᱫᱚ᱾ ᱟᱫᱚ ᱜᱚᱝᱠᱮ ᱟᱫᱚ ᱟᱯᱮ ᱚᱱᱛᱮ ᱫᱚ ᱪᱮᱫ ᱞᱮᱠᱟ ᱢᱟᱱᱮ ᱵᱟᱦᱟ ᱥᱮᱸᱫᱽᱨᱟ ᱠᱚᱫᱚ ᱦᱩᱭᱩᱜ ᱜᱮᱭᱟ ᱥᱮ ᱵᱟᱝ ᱪᱟᱞᱟᱣ ᱵᱟᱲᱟᱜ ᱟ ᱯᱮ ᱥᱮ ᱵᱟᱝ,
ᱚᱱᱟᱠᱚᱫᱚ ᱤᱱ ᱠᱚ ᱜᱟᱞᱢᱟᱨᱟᱣᱟ ᱜᱟᱞᱢᱟᱨᱟᱣ ᱠᱟᱛᱮᱫ ᱚᱠᱚᱭ ᱠᱚ ᱠᱩᱞᱤ ᱠᱚᱠᱚ ᱚᱠᱚᱭ ᱠᱚ ᱪᱟᱞᱟᱜᱼᱟ ᱵᱟᱠᱚ ᱪᱟᱞᱟᱜᱼᱟ᱾ ᱦᱮᱸ ᱢᱤᱴᱤᱝ ᱦᱩᱭᱩᱜ ᱜᱮᱭᱟ ᱢᱤᱴᱤᱝ, ᱢᱤᱴᱤᱝ ᱦᱩᱭ ᱠᱟᱛᱮᱫ ᱡᱚᱛᱚ ᱯᱨᱳᱜᱨᱟᱢ ᱦᱳᱭᱳ ᱯᱨᱳᱜᱨᱟᱢ ᱫᱚ ᱡᱚᱛᱚ ᱥᱮᱫ ᱠᱚᱨᱟᱣ ᱦᱩᱭᱩᱜ ᱟᱥᱮ᱾ ᱦᱮᱸ ᱥᱮ ᱵᱟ ᱵᱷᱟᱨᱚᱛᱤᱭᱚ ᱩᱱᱟᱹᱜ ᱞᱟᱹᱴᱩ ᱯᱨᱳᱜᱨᱟᱢ ᱠᱟᱱᱟ ᱚᱱᱟ ᱠᱚᱫᱚ ᱚᱱᱟ ᱠᱚᱫᱚ ᱢᱟᱡᱽ ᱠᱚᱛᱮ ᱠᱚᱨᱟᱣ ᱦᱩᱭᱩᱜᱼᱟ ᱦᱮᱸ ᱥᱮ ᱵᱟᱝ ᱚᱱᱟᱜ ᱟᱞᱮ ᱫᱚ ᱢᱤᱴᱤᱝ ᱚᱜᱼᱟ ᱢᱤᱴᱤᱝ ᱠᱟ ᱠᱟᱛᱮᱫ ᱪᱮᱫᱠᱚ ᱠᱚᱲᱟ ᱚᱠᱟ ᱥᱮᱫ ᱠᱚ ᱪᱟᱞᱟᱜ ᱠᱟᱱᱟ ᱵᱟᱠᱚ ᱪᱟᱞᱟᱜ ᱠᱟᱱᱟ ᱠᱚᱲᱟ ᱦᱚᱸ ᱥᱮᱨᱚᱠᱚᱢ ᱛᱚ ᱠᱟᱹᱢᱤ ᱨᱮ ᱧᱮᱞ ᱦᱩᱭᱩᱜᱼᱟ, ᱠᱟᱹᱢᱤ ᱥᱮ ᱦᱚᱸ ᱥᱚᱵ ᱥᱮ ᱜᱮ ᱠᱚᱲᱟ ᱪᱟᱭ ᱡᱮᱢᱚᱱ, ᱚᱱᱟ ᱠᱷᱟᱹᱛᱤᱨ ᱛᱮ ᱟᱫᱚ ᱱᱮᱛᱟᱨ ᱫᱚ ᱥᱮᱸᱫᱽᱨᱟ ᱠᱚᱫᱚ ᱠᱷᱩᱵ ᱠᱚᱢ ᱠᱚᱲᱟ ᱠᱚ ᱪᱟᱞᱟᱜᱼᱟ᱾
ᱱᱤᱭᱚᱢ ᱫᱚ ᱥᱮᱢ ᱜᱮᱭᱟ, ᱡᱮ ᱞᱮᱠᱟᱢ ᱞᱟᱹᱭ ᱠᱮᱫᱮᱜᱼᱟ ᱚᱱᱠᱟᱜ ᱜᱮ ᱱᱤᱭᱚᱢ ᱫᱚ ᱱᱤᱭᱚᱢ ᱫᱚ ᱡᱚᱛᱚ ᱦᱚᱲᱟᱜ ᱥᱮᱢ ᱜᱮᱭᱟ ᱟᱵᱚ ᱫᱚ ᱠᱟᱞᱪᱟᱨ ᱦᱚᱲ ᱠᱟᱞᱪᱟᱨ ᱛᱚ᱾ ᱟᱵᱚ ᱫᱚ ᱥᱟᱱᱛᱟᱞ ᱫᱚ ᱥᱚᱵ ᱱᱤᱭᱩᱡᱽ ᱥᱮᱢ ᱜᱮᱭᱟ ᱚᱱᱮᱠ ᱚᱱᱮᱠ ᱡᱟᱭᱜᱟ ᱨᱮ ᱜᱮ, ᱪᱤᱱᱟᱜ ᱟᱞᱟᱫᱟ ᱜᱮᱭᱟ ᱵᱟᱢ ᱵᱩᱡᱽ ᱧᱟᱢ ᱦᱚᱫᱟ ᱦᱮᱸ ᱩᱱᱠᱩ ᱫᱚ ᱮᱴᱟᱜ ᱨᱚᱠᱚᱢ ᱠᱚ, ᱠᱳᱫᱟ ᱟᱵᱩ ᱮᱴᱟᱜ ᱨᱚᱠᱚᱢ ᱦᱮᱸ ᱥᱮ ᱵᱟᱝ᱾ ᱡᱚᱛᱚ ᱥᱮᱫ ᱡᱚᱛᱚ ᱨᱚᱠᱚᱢ ᱧᱟᱢᱼᱟ ᱟᱞᱟᱫᱟ ᱟᱞᱟᱫᱟ ᱜᱮ ᱛᱷᱚᱲᱥ ᱧᱚᱜ ᱪᱮᱢ ᱜᱮᱭᱟ ᱵᱟᱹᱠᱤ ᱵᱟ ᱫᱚ ᱥᱚᱵ ᱫᱚ ᱥᱮᱢ ᱜᱮᱭᱟ᱾ ᱠᱤᱱᱛᱩ ᱥᱮᱸᱫᱽᱨᱟ ᱫᱚ ᱟᱹᱰᱤ ᱟᱹᱰᱤ ᱢᱚᱸᱡᱽ ᱱᱟᱯᱟᱭ ᱜᱮ ᱵᱩᱡᱩᱜᱼᱟ ᱦᱮᱸ ᱥᱮ ᱵᱟᱝ᱾
ᱦᱮᱸ ᱦᱮᱸ ᱟᱫᱚ ᱦᱚᱝᱠᱟ ᱟᱵᱚ, ᱫᱚ ᱥᱮᱸᱫᱽᱨᱟ ᱢᱟᱱᱮ ᱜᱮ ᱢᱟᱱᱮ ᱨᱟᱹᱥᱠᱟᱹ ᱨᱮᱱᱟᱜ ᱵᱮᱯᱟᱨ ᱡᱮ ᱥᱮᱸᱫᱽᱨᱟ ᱵᱚᱱ ᱪᱟᱞᱟᱜᱼᱟ᱾ ᱦᱮᱸᱥᱮ ᱡᱮ ᱱᱩᱠᱩ ᱠᱚᱵᱚᱱ ᱜᱚᱭᱡ ᱠᱚᱣᱟ ᱠᱩᱞᱟᱹᱭ ᱵᱚᱱ ᱜᱚᱭᱡ ᱠᱚᱣᱟ ᱦᱮᱸ ᱦᱮᱸ ᱟᱹᱰᱤ ᱨᱟᱹᱥᱠᱟᱹ᱾ ᱢᱟᱱᱮ ᱤᱧ ᱫᱚ ᱵᱤᱥᱮᱥ ᱠᱟᱭᱛᱮ ᱢᱟᱱᱮ ᱤᱧ ᱫᱚ ᱫᱚᱢᱮᱜᱤᱧ ᱨᱟᱹᱥᱠᱟᱹᱜ ᱜᱮᱭᱟ ᱥᱮᱸᱫᱽᱨᱟ ᱫᱚ᱾ ᱟᱨ ᱫᱚᱢᱮ ᱪᱟᱞᱟᱜ ᱥᱟᱱᱟᱧ ᱜᱮᱭᱟ᱾
ᱦᱮᱸᱻᱦᱮᱸ ᱢᱟ ᱱᱟᱯᱟᱭ ᱜᱮᱭᱟ ᱥᱮᱸᱫᱽᱨᱟ ᱫᱚ ᱪᱟᱞᱟᱜ ᱫᱚᱨᱠᱟᱨ,
ᱚᱱᱠᱟ ᱵᱤᱱ ᱠᱩᱥᱤᱭᱟᱜ ᱜᱮᱭᱟ ᱥᱮ ᱵᱟᱝ ᱫᱟᱲᱟᱱ ᱠᱚ ᱪᱟᱞᱟᱣ ᱵᱟᱲᱟᱜ ᱜᱮᱭᱟ ᱵᱮᱱ ᱥᱮ ᱵᱟᱝ᱾
ᱦᱮᱸ ᱫᱟᱲᱟᱱ ᱠᱚᱫᱚ ᱞᱤᱧ ᱪᱟᱞᱟᱜ ᱜᱮᱭᱟ ᱠᱷᱩᱵ ᱠᱚᱢ ᱟᱫᱚ᱾
ᱦᱩᱸ ᱟᱪᱪᱷᱟᱼᱪᱷᱟ᱾
ᱱᱮᱛᱟᱨ ᱫᱚ ᱦᱟᱸᱜ ᱟᱨᱚ ᱱᱚᱜᱼᱚᱭ ᱛᱚ,
ᱮᱠᱷᱚᱱ ᱛᱚ ᱥᱚᱵ ᱠᱤᱪᱷᱩ ᱧᱮᱞᱻ ᱧᱮᱞ ᱠᱟᱛᱮ ᱪᱟᱹᱩ ᱦᱩᱭᱩᱜ ᱠᱟᱱᱟ ᱥᱮ ᱚᱲᱟᱜ ᱯᱚᱲᱟᱜ ᱠᱚ᱾ ᱛᱷᱚᱲᱟ ᱯᱨᱚᱵᱞᱮᱢ ᱥᱚᱵ ᱥᱮᱡ ᱜᱮ ᱢᱮᱱᱴᱮᱱ ᱦᱩᱭᱩᱜ ᱠᱟᱱᱟ᱾ ᱦᱮᱸᱥᱮ ᱟᱨ ᱮᱠᱟᱭ ᱦᱚᱲ ᱫᱚ ᱮᱠᱟᱭ ᱦᱚᱲᱮᱢ ᱛᱟᱦᱮᱱᱟ ᱚᱲᱟᱜ ᱨᱮᱫᱚ ᱛᱟᱦᱚᱞᱮ ᱢᱟ ᱟᱨᱦᱚᱸ ᱢᱩᱥᱠᱤᱞ,
ᱦᱮᱸ ᱦᱮᱸ ᱟᱫᱚ ᱱᱚᱜᱼᱚ ᱱᱚᱝᱠᱟ, ᱚᱱᱠᱟ ᱫᱟᱲᱟᱱ ᱠᱚᱫᱚ ᱦᱟᱸᱜ ᱞᱟᱹᱭ ᱞᱮᱠᱷᱟᱱ ᱫᱚ ᱢᱟᱱᱮ ᱟᱵᱚ ᱱᱤᱛᱚᱜ ᱡᱟᱦᱟᱸ ᱡᱤᱭᱚᱱ ᱟᱵᱚ ᱱᱤᱛᱚᱜ ᱚᱞᱚᱜ ᱯᱟᱲᱦᱟᱣ ᱡᱤᱭᱚᱱ ᱥᱮ ᱟᱵᱚ ᱱᱚᱜᱼ ᱱᱚᱣᱟ ᱡᱤᱭᱚᱱ ᱨᱮᱫᱚ ᱦᱟᱸᱜ, ᱞᱟᱹᱭ ᱞᱮᱠᱷᱟᱱ ᱫᱚ ᱫᱟᱲᱟ ᱫᱚ ᱞᱟᱹᱠᱛᱤ ᱠᱟᱱ ᱜᱮᱭᱟ ᱡᱮ ᱵᱟᱝ ᱱᱤᱭᱟᱹ ᱡᱤᱭᱚᱱ ᱨᱮ ᱠᱟᱹᱴᱤᱡ ᱤᱧ ᱫᱟᱲᱟ, ᱠᱮᱭᱟ, ᱚᱱᱛᱮᱧ ᱪᱟᱞᱟᱣᱮᱱᱟ ᱦᱟᱸᱰᱮ ᱴᱩᱨᱤᱥᱴ ᱤᱧ ᱪᱟᱞᱟᱣᱱᱟ ᱦᱮᱸ ᱥᱮ ᱚᱱᱟ ᱫᱚ ᱟᱹᱰᱤ ᱱᱟᱯᱟᱭ ᱠᱟᱛᱷᱟ ᱠᱟᱛᱷᱟ ᱠᱟᱱᱟ ᱱᱚᱝᱠᱟ ᱧᱮᱞ ᱠᱟᱜ ᱠᱷᱟᱱ ᱫᱚ ᱟᱹᱰᱤ ᱱᱟᱯᱟᱭ ᱟᱨ ᱱᱟᱝᱠᱟ ᱟᱵᱚ ᱡᱩᱫᱤ ᱮ ᱵᱟᱵᱚᱱ ᱧᱮᱞ,
ᱟᱹᱰᱤ ᱱᱟᱯᱟ ᱦᱩᱸ
ᱚᱱᱠᱟ ᱩᱢᱮᱨ ᱠᱚ ᱦᱩᱭ ᱤᱫᱤᱜ ᱛᱟᱵᱚᱱᱟ ᱟᱫᱚ ᱩᱱᱠᱟ ᱩᱢᱮᱨ ᱦᱩᱭ ᱠᱟᱛ ᱛᱮᱫ ᱢᱟ
ᱦᱩᱸ
ᱦᱮᱸ ᱥᱮ
ᱦᱩᱸ
ᱦᱟᱸᱜ ᱦᱟᱸᱜ ᱩᱢᱮᱨ ᱫᱚ ᱦᱚᱭᱥᱮ ᱚᱱᱟᱛᱮᱜᱮ ᱟᱹᱞᱤᱧ ᱫᱚ ᱚᱱᱠᱟ ᱫᱟᱬᱟᱱ ᱠᱚᱫᱚ ᱫᱚᱢᱮ ᱜᱮ ᱠᱩᱤᱭᱟᱜ ᱜᱮᱭᱟᱞᱤᱧ ᱟᱨ ᱫᱟᱬᱟᱱ ᱦᱚᱸᱞᱤᱧ ᱪᱟᱞᱟᱣ ᱵᱟᱲᱟ ᱟᱠᱟᱱ ᱜᱮᱭᱟ ᱚᱱᱠᱟ ᱥᱟᱺᱜᱤᱧ ᱥᱟᱺᱜᱤᱧ ᱡᱟᱭᱜᱟ ᱠᱚ ᱦᱮᱸ ᱥᱮ
ᱟᱞᱮᱥᱮᱫ ᱟᱞᱮ ᱥᱮᱫ ᱫᱚᱵᱮᱱ ᱦᱮᱡ ᱟᱠᱟᱱᱟ ᱥᱮ ᱵᱟᱝ
ᱮ ᱚᱱᱛᱮ ᱟᱯᱮᱥᱮᱫ ᱡᱟᱦᱟᱸ ᱟᱥᱟᱢ ᱥᱮᱟᱯ ᱚᱱᱛᱮ ᱫᱚ ᱵᱟᱹᱞᱤᱧ ᱪᱟᱞᱟᱣ ᱟᱠᱟᱱᱟ ᱮ ᱱᱟᱜᱟ ᱱᱟᱛᱮ ᱞᱤᱧ ᱦᱮᱡ ᱠᱟᱱᱟ ᱱᱚᱭ-ᱚᱭ ᱡᱮ ᱵᱩᱱ ᱟ ᱟᱸᱡᱚᱢ ᱠᱟᱜ ᱟᱡᱚᱫᱤᱭᱟᱹ ᱵᱩᱨᱩ ᱚᱸᱰᱮᱞᱤᱧ ᱪᱟᱞᱟᱣ ᱠᱟᱱᱟ ᱛᱟᱭᱚᱢ ᱞᱩᱜᱩᱵᱩᱨᱩ ᱦᱮᱸᱥᱮ ᱟᱨ ᱚᱸᱰᱮ ᱢᱩᱠᱩᱴᱢᱩᱱᱤᱯᱩᱨ ᱢᱮᱱᱟᱜᱼᱟ ᱡᱟᱦᱟᱸ ᱵᱟᱸᱠᱩᱲᱟ ᱨᱮ ᱢᱮᱱᱟᱜᱼᱟ ᱢᱩᱠᱩᱴᱢᱩᱱᱤᱯᱩᱨ ᱱᱚᱸᱰᱮᱞᱤᱧ ᱪᱟᱞᱟᱣ ᱠᱟᱱᱟ ᱟᱨᱦᱚ ᱚᱱᱠᱟ ᱜᱮ ᱟᱹᱰᱤ ᱜᱟᱱ ᱞᱤᱧ ᱪᱟᱞᱟᱣ ᱠᱟᱱᱟ ᱩᱲᱤᱥᱥᱟ ᱨᱮ ᱡᱮᱢᱚᱱ ᱢᱮᱱᱟᱜᱼᱟ ᱥᱩᱲᱤᱭᱟᱹ ᱯᱟᱨ ᱰᱮᱢ ᱰᱤᱭᱩᱹᱲᱤ ᱰᱮᱢ ᱢᱮᱱᱟᱜ ᱠᱟᱜᱼᱟ ᱠᱳᱞᱠᱟᱛᱟ ᱦᱚᱸᱞᱤᱧ ᱪᱟᱞᱟᱣ ᱠᱟᱱᱟ ᱵᱷᱮᱠᱴᱳᱨᱤᱭᱟᱞ ᱢᱮᱢᱳᱨᱤᱭᱟᱞ ᱠᱚ ᱮᱰᱮᱱ ᱜᱟᱨᱰᱮᱱ ᱛᱚ ᱦᱮᱸ ᱥᱮ ᱚᱰᱮ ᱟᱹᱰᱤ ᱜᱟᱱ ᱢᱮᱱᱟᱜᱼᱟ ᱡᱮᱢᱚᱱ ᱧᱮᱞ ᱡᱚᱝ ᱞᱮᱠᱟᱱᱟᱜ ᱫᱚ ᱡᱮᱢᱚᱱ ᱚᱸᱰᱮ ᱨᱚᱵᱤᱱᱫᱨᱚ ᱥᱤᱛᱩ ᱢᱮᱱᱟᱜ ᱠᱟᱜᱼᱟ ᱛᱟᱭᱚᱢ ᱦᱟᱣᱲᱟ ᱦᱟᱣᱲᱟ ᱯᱳᱞ